ᱚ
ᱦᱮᱸ ᱜᱚᱝᱠᱮ ᱢᱮᱱ ᱫᱟᱞᱤᱧ ᱱᱟᱯᱟᱭ ᱵᱟᱲᱟᱭ ᱜᱮᱭᱟ ᱵᱮᱱ ᱛᱚ
ᱦᱳᱭ ᱱᱟᱯᱟᱭ ᱵᱟᱲᱟ ᱜᱮᱭᱟ ᱞᱤᱧ ᱟᱹᱵᱤᱱ ᱚᱠᱟ ᱞᱮᱠᱟ ᱢᱮᱱᱟᱜ ᱵᱤᱱᱟ
ᱦᱳᱭ ᱟᱹᱞᱤᱧ ᱦᱚᱸ ᱱᱟᱯᱟᱭ ᱵᱟᱲᱟᱜᱮ ᱦᱮᱱᱟᱜ ᱟᱠᱟᱫ ᱞᱤᱧᱟᱹ
ᱟᱪᱪᱷᱟ ᱟᱪᱪᱷᱟ ᱚᱲᱟᱜ ᱦᱚᱲ ᱠᱚᱫᱚ
ᱚᱲᱟᱜ ᱦᱚᱲ ᱠᱚᱫᱚ ᱩᱱᱠᱩ ᱱᱟᱯᱟᱭ ᱵᱟᱲᱟᱜᱮ ᱦᱮᱱᱟᱜ ᱟᱠᱟᱫ ᱠᱚᱣᱟ
ᱟᱪᱪᱷᱟ ᱛᱟᱦᱚᱞᱮ ᱦᱚᱸ ᱟᱹᱞᱤᱧ ᱨᱮᱱ ᱦᱚᱸ ᱱᱟᱯᱟᱭ ᱵᱟᱲᱟ ᱜᱮ ᱱᱤᱛ ᱜᱷᱟᱹᱲᱤᱡ ᱫᱚ
ᱟᱪᱪᱷᱟ ᱠᱟᱹᱢᱤ ᱠᱚᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱛᱚᱵᱮ
ᱠᱟᱹᱢᱤ ᱫᱚ ᱱᱤᱛ ᱜᱷᱟᱹᱲᱤᱡ ᱫᱚ ᱚᱱᱮ ᱚᱲᱟᱜ ᱠᱚᱨᱮᱱᱟᱜ ᱜᱮ ᱠᱟᱹᱢᱤ ᱵᱟᱲᱟᱭ ᱦᱩᱭᱩᱜ ᱠᱟᱱᱟ ᱟᱥᱟᱲ ᱵᱚᱸᱜᱟ ᱢᱟ ᱵᱚᱞᱚᱭᱮᱱᱟ ᱟᱨ ᱟᱵᱚ ᱢᱟ ᱥᱟᱱᱛᱟᱲ ᱦᱚᱯᱚᱱ ᱟᱥᱟᱲ ᱵᱚᱸᱜᱟ ᱢᱟ ᱟᱵᱚ ᱢᱟ ᱢᱮᱱᱟᱜ ᱜᱮᱛᱟ ᱵᱚᱱ ᱠᱟᱹᱢᱤ ᱠᱚ ᱟᱵᱚᱣᱟᱜ ᱫᱚ ᱟᱨᱠᱤ ᱞᱟᱹᱭ ᱞᱮᱠᱷᱟᱱ ᱫᱚ ᱵᱟᱨᱚ ᱢᱟᱥ ᱜᱮ ᱠᱟᱹᱢᱤ ᱛᱟᱵᱚᱱ ᱮᱱᱨᱮᱦᱚᱸ ᱱᱚᱣᱟ ᱟᱥᱟᱲ ᱵᱚᱸᱜᱟ ᱫᱚ ᱟᱨᱠᱤ ᱢᱟᱨᱟᱝ ᱧᱚᱜ ᱟᱨᱠᱤ ᱫᱟᱭᱤᱛᱛᱚ-ᱟᱱ ᱠᱟᱹᱢᱤ ᱠᱟᱱ ᱛᱟᱵᱚᱱᱟ ᱵᱟᱝ ᱥᱮ
ᱦᱮᱸ ᱦᱮᱸ
ᱟᱹᱵᱤᱱ ᱪᱮᱫ ᱠᱚᱵᱤᱱ ᱠᱟᱹᱢᱤ ᱵᱟᱲᱟᱭᱮᱫᱟ ᱮᱱᱛᱮ
ᱠᱟᱹᱢᱤ ᱫᱚ ᱟᱹᱞᱤᱧ ᱦᱚᱸ ᱱᱚᱜᱼᱚᱭ ᱡᱟᱦᱟᱸ ᱱᱚᱣᱟ ᱪᱟᱥ ᱠᱟᱹᱢᱤ ᱠᱚᱜᱮ ᱦᱟᱜ ᱞᱟᱜᱟᱣ ᱵᱟᱲᱟ ᱦᱩᱭ ᱟᱠᱟᱱᱟ
ᱟᱪᱪᱷᱟ ᱟᱪᱪᱷᱟ ᱯᱩᱲᱟᱹᱣ ᱠᱮ-ᱟ ᱵᱤᱱ ᱥᱮ ᱟᱹᱣᱨᱤᱵᱤᱱ ᱯᱩᱲᱟᱹᱣᱟ ᱛᱟᱦᱚᱞᱮ
ᱵᱟᱝᱜᱮ ᱦᱟᱸᱜ ᱱᱚᱜᱼᱚᱭ ᱮᱦᱚᱵ ᱦᱩᱭ ᱟᱠᱟᱱᱟ ᱟᱨ ᱡᱟᱹᱥᱛᱤ ᱫᱚ ᱦᱟᱸᱜ ᱵᱟᱝ ᱠᱚᱨᱟᱣ ᱦᱩᱭ ᱠᱟᱱᱟ ᱛᱚ ᱛᱟᱨ ᱢᱟᱱᱮ ᱦᱩᱭᱩᱜ ᱠᱟᱱᱟ ᱟᱞᱮ ᱥᱮᱱ ᱫᱚ ᱛᱚᱞᱟ ᱠᱚᱫᱚ ᱦᱟᱸᱜ ᱫᱮᱨᱤ ᱵᱟᱲᱟ ᱠᱟᱛᱮᱜ ᱜᱮ ᱮᱢ ᱦᱩᱭ ᱟᱠᱟᱱᱟ
ᱟᱪᱪᱷᱟ
ᱚᱱᱟ ᱠᱷᱟᱹᱛᱤᱨ ᱦᱚᱸ ᱟᱨ ᱞᱟᱹᱴᱩᱜᱼᱟ ᱚᱱᱠᱟᱫᱚ ᱛᱚ ᱠᱷᱮᱛ ᱠᱚᱫᱚ ᱦᱟᱸᱜ ᱥᱤᱭᱟᱹᱵᱟᱲᱟ ᱦᱩᱭᱩᱜ ᱠᱟᱱ ᱜᱮᱭᱟ
ᱟᱪᱷᱟ ᱟᱪᱷᱟ
ᱟᱵᱤᱱ ᱫᱚ ᱛᱤᱱᱟᱹᱜ ᱜᱟᱱ ᱛᱟᱦᱚᱞᱮ ᱠᱟᱹᱢᱤ ᱵᱤᱱ ᱢᱟᱲᱟᱝ ᱠᱮᱫᱟ
ᱟᱹᱞᱤᱧ ᱫᱚᱞᱤᱧ ᱨᱚᱦᱚᱭ ᱜᱚᱫ ᱜᱮᱭᱟ ᱱᱚᱜᱼᱚᱭ ᱛᱮᱦᱮᱧ ᱜᱮ ᱠᱟᱴᱷᱟ! ᱛᱤᱱ ᱪᱟᱨᱮᱠ ᱜᱟᱱ ᱨᱚᱦᱚᱭ ᱦᱳᱭᱱᱟ ᱵᱟᱹᱠᱤ ᱠᱚᱫᱚ ᱢᱮᱱᱟᱜ ᱜᱮᱭᱟ ᱟᱨᱠᱤ ᱢᱟᱱᱮ ᱡᱟᱦᱟᱸ ᱵᱟᱹᱭᱦᱟᱹᱲ ᱟᱨᱠᱤ ᱡᱟᱦᱟᱸ ᱵᱟᱹᱭᱦᱟᱹᱲ ᱠᱤᱪᱷᱩ ᱜᱟᱱ ᱫᱚ ᱨᱚᱦᱚᱭ ᱦᱩᱭ ᱠᱟᱱᱟ ᱟᱨ ᱠᱤᱪᱷᱩ ᱜᱟᱱ ᱫᱚ ᱞᱚᱥᱚᱫ ᱦᱩᱭ ᱟᱠᱟᱱᱟ ᱚᱱᱠᱟ ᱜᱮ ᱛᱚ ᱟᱨ-ᱮ ᱟᱯᱱᱟᱨ ᱞᱮᱠᱟᱜᱮ ᱟᱨ ᱮᱴᱟᱜ ᱪᱟᱥ ᱠᱚ ᱢᱮᱱᱟᱜ ᱠᱚ ᱩᱱᱠᱩ ᱠᱚᱦᱚᱸ ᱠᱚ ᱨᱚᱦᱚᱭ ᱵᱟᱲᱟᱭᱮᱫᱟ ᱟᱫᱚ ᱴᱨᱮᱠᱴᱚᱨ ᱵᱟᱝ ᱧᱟᱯᱟᱢ ᱠᱟᱱᱟ ᱛᱚ ᱟᱨ ᱱᱚᱜᱼᱚᱭ ᱴᱨᱮᱠᱴᱟᱨ ᱵᱚᱞᱚ ᱠᱟᱛᱮᱜ ᱢᱟ ᱱᱟᱦᱮᱞ ᱠᱚᱢᱟ ᱡᱚᱴᱮᱫ ᱜᱮ ᱵᱟᱝ
ᱵᱟᱹᱱᱩᱜ ᱠᱚᱣᱟ ᱱᱟᱦᱮᱞ ᱠᱚᱦᱚᱸ ᱟᱫᱚ ᱵᱟᱠᱷᱟᱱ ᱱᱟᱦᱮᱞ ᱠᱚ ᱛᱟᱦᱮᱸ ᱞᱮᱱᱠᱷᱟᱱ ᱱᱟᱦᱟᱸᱜ ᱠᱟᱹᱴᱤᱡ ᱞᱤᱧ ᱞᱚᱥᱚᱫ ᱵᱟᱲᱟ ᱠᱮᱭᱟ ᱵᱟᱹᱱᱩᱜ ᱠᱟᱛᱮᱫ ᱫᱚ ᱴᱨᱮᱠᱴᱟᱨ ᱵᱷᱚᱨᱥᱟ ᱨᱮᱜᱮ ᱟᱨ ᱴᱨᱮᱠᱴᱟᱨ ᱦᱚᱸ ᱵᱟᱝ ᱧᱟᱯᱟᱢ ᱠᱟᱱ ᱵᱟᱹᱠᱤ ᱠᱚᱫᱚ ᱢᱮᱱᱟᱜ ᱜᱮᱭᱟ ᱟᱨᱠᱤ
ᱛᱟᱦᱚᱞᱮ ᱠᱷᱟᱱ ᱫᱚ ᱦᱟᱸᱜ ᱦᱳᱭ ᱞᱟᱹᱭᱵᱮᱱ
ᱮ ᱡᱚᱠᱷᱚᱱ ᱪᱟᱥ ᱨᱮᱱᱟᱜ ᱜᱚᱞᱯᱚ ᱦᱩᱭᱩᱜ ᱠᱟᱱ ᱛᱟᱦᱚᱞᱮ ᱚᱱᱟ ᱵᱟᱨᱮᱛᱮ ᱵᱟᱨᱮ ᱜᱟᱱ ᱞᱤᱧ ᱠᱩᱠᱞᱤ ᱠᱮᱵᱮᱱᱟ ᱟᱨᱠᱤ
ᱦᱮᱸ ᱟᱵᱮᱱ ᱠᱩᱠᱞᱤ ᱞᱟᱹᱭ ᱵᱮᱱ ᱟᱹᱞᱤᱧ ᱛᱮᱞᱟ ᱞᱤᱧ ᱮᱢᱚᱜ ᱠᱟᱱᱟ
ᱟᱪᱪᱷᱟ ᱟᱪᱪᱷᱟ ᱜᱚᱝᱠᱮ ᱱᱚᱜᱼᱚᱭ ᱞᱤᱧ ᱞᱟᱹᱭᱫᱟ ᱡᱮ ᱟᱵᱚ ᱥᱟᱱ ᱥᱟᱱᱛᱟᱲ ᱦᱚᱯᱚᱱ ᱦᱮᱸ ᱡᱟᱦᱟᱸ ᱛᱤᱥ ᱠᱚ ᱱᱚᱣᱟ ᱴᱨᱮᱠᱴᱟᱨ ᱠᱚᱠᱚ ᱮᱦᱚᱵ ᱠᱮᱼᱟ ᱟᱵᱚ ᱢᱟ ᱧᱮᱞᱚᱜ ᱠᱟᱱᱟ ᱥᱟᱱᱟᱢ ᱟᱛᱳ ᱠᱚᱲᱟ ᱜᱮᱱᱟᱜ ᱰᱟᱹᱝᱨᱤ, ᱠᱟᱰᱟ, ᱱᱩᱠᱩ ᱵᱟᱠᱚ ᱧᱮᱞᱚᱜ ᱠᱟᱱᱟ ᱱᱚᱣᱟ ᱵᱟᱨᱮᱛᱮ ᱟᱹᱵᱤᱱᱟᱜ ᱵᱤᱪᱟᱹᱨ ᱠᱟᱹᱴᱤᱡ ᱞᱟᱹᱭ ᱵᱮᱱ ᱥᱮ
ᱦᱮᱸ ᱟᱹᱞᱤᱧ ᱫᱚᱞᱤᱧ ᱢᱚᱱᱮᱭᱟ ᱡᱟᱦᱟᱸᱭᱟᱜ ᱦᱳᱭᱛᱳ ᱡᱟᱹᱥᱛᱤ ᱟᱹᱰᱤ ᱜᱟᱱ ᱠᱷᱮᱛ ᱠᱚ ᱢᱮᱱᱟᱜ ᱛᱟᱠᱚᱣᱟ ᱩᱱᱠᱩ ᱫᱚ ᱦᱟᱸᱜ ᱥᱚᱢᱚᱭ ᱵᱟᱝ ᱦᱚᱛᱮᱡ ᱛᱮ ᱩᱱᱠᱩ ᱫᱚᱠᱚ ᱢᱮᱱᱫᱟ ᱡᱮ ᱴᱨᱮᱠᱴᱟᱨ ᱛᱮᱠᱷᱟᱱ ᱫᱚ ᱟᱹᱰᱤ ᱡᱟᱹᱥᱛᱤ ᱞᱚᱜᱚᱱ ᱧᱚᱜ ᱠᱚ ᱨᱚᱦᱚᱭ ᱫᱟᱲᱮᱭᱟᱜᱼᱟ ᱦᱟᱸᱜ ᱥᱮ ᱟᱹᱰᱤ ᱞᱚᱜᱚᱱ ᱧᱚᱜ ᱥᱤ ᱠᱟᱛᱮᱜ ᱠᱟᱹᱢᱤ ᱠᱚ ᱞᱟᱦᱟ ᱤᱫᱤᱭ ᱫᱟᱠᱚ ᱟᱨ ᱡᱟᱦᱟᱸᱭᱟᱜ ᱠᱚᱦᱟᱸᱜ ᱠᱷᱮᱛ ᱠᱚᱦᱚᱸ ᱚᱱᱠᱟ ᱞᱟᱹᱴᱩ ᱞᱟᱹᱴᱩ ᱫᱚ ᱵᱟᱹᱱᱩᱜ ᱛᱟᱠᱚᱣᱟ ᱟᱫᱚ ᱩᱱᱠᱩ ᱠᱚᱣᱟᱜ ᱫᱚ ᱰᱟᱝᱨᱤ ᱱᱟᱦᱮᱞ ᱠᱚᱛᱮ ᱦᱚᱸ ᱜᱟᱱᱚᱜ ᱠᱟᱱ ᱜᱮᱭᱟ ᱟᱨ ᱟᱨᱦᱚᱸ ᱱᱚᱝᱠᱟ ᱦᱩᱭᱩᱜ ᱠᱟᱱᱟ ᱡᱟᱦᱟᱸ ᱫᱚ ᱴᱨᱮᱠᱴᱟᱨ ᱛᱮ ᱡᱟᱦᱟᱸ ᱵᱮᱱ ᱢᱮᱱ ᱦᱚᱪᱚᱭᱮᱫᱟ ᱡᱟᱹᱥᱤ ᱚᱱᱟ ᱴᱨᱮᱠᱴᱟᱨ ᱛᱮᱫᱚ ᱦᱟᱸᱜ ᱟᱵᱚᱨᱮᱱ ᱱᱩᱠᱩ ᱞᱮᱦᱮᱫ ᱠᱚ ᱡᱟᱦᱟᱸᱭ ᱫᱚ ᱪᱟᱹᱥᱤ ᱨᱮᱱ ᱜᱟᱛᱮ ᱠᱚ ᱢᱮᱛᱟ ᱠᱚ ᱠᱟᱱᱟ
ᱦᱮᱸ
ᱱᱩᱠᱩ ᱠᱚᱫᱚ ᱦᱟᱸᱜ ᱠᱚ ᱡᱟᱹᱥᱛᱤ ᱟᱹᱰᱤ ᱜᱟᱱ ᱠᱚ ᱢᱟᱱᱮ ᱟᱹᱰᱤ ᱜᱮ ᱮ ᱠᱚᱢ ᱠᱚ ᱧᱮᱞᱚᱜ ᱠᱟᱱᱟ ᱩᱱᱠᱩᱣᱟᱜ ᱚᱱᱟ ᱠᱷᱮᱛ ᱠᱚᱨᱮ ᱫᱚ
ᱟᱪᱪᱷᱟ ᱟᱪᱷᱟ
ᱠᱷᱮᱛ ᱠᱚᱨᱮ ᱴᱨᱮᱠᱴᱚᱨ ᱛᱮ ᱥᱤ ᱵᱟᱲᱟ ᱦᱚᱪᱚᱭ ᱦᱩᱭᱩᱜ ᱠᱟᱱᱟ ᱛᱚ ᱟᱫᱚ ᱚᱱᱟ ᱛᱮᱫᱚ ᱦᱟᱸᱜ ᱱᱩᱠᱩ ᱠᱚᱫᱚ ᱠᱚ ᱜᱩᱡᱩᱜ ᱠᱟᱱᱟ ᱡᱟᱹᱥᱛᱤ ᱛᱮᱱ ᱠᱟᱛᱮᱜ ᱦᱩᱭᱩᱜ ᱥᱮ ᱡᱟᱦᱟᱸ ᱞᱮᱠᱟ ᱠᱟᱛᱮᱜ ᱜᱮ ᱚᱱᱟ